ᱦᱮᱞᱳ ᱦᱮᱸ ᱦᱮᱸ ᱟᱹᱞᱤᱧᱟᱜ ᱨᱚᱲ ᱠᱚ ᱥᱯᱚᱥᱴᱚ ᱟᱧᱡᱚᱢᱚᱜ ᱠᱟᱱᱟ
ᱦᱮᱸ ᱦᱮᱸ ᱦᱮᱸ ᱟᱸᱡᱚᱢᱚᱜ ᱠᱟᱱᱟ ᱞᱟᱹᱭ ᱮᱫᱟᱞᱤᱧ ᱪᱮᱫ ᱞᱮᱠᱟ ᱢᱮᱱᱟᱜ ᱵᱤᱱᱟ
ᱱᱚᱜᱼᱚᱭ ᱱᱟᱯᱟᱭ ᱵᱟᱲᱟ ᱜᱮ ᱢᱮᱱᱟᱜ ᱞᱤᱧᱟᱹ ᱢᱳᱚᱴᱟᱢᱩᱴᱤ ᱦᱟᱸᱜ ᱦᱚᱞᱟᱱᱚᱜ ᱟᱹᱭᱩᱵ ᱵᱮᱲᱟ ᱛᱩᱯᱩ ᱵᱟᱲᱟ ᱦᱩᱭ ᱟᱠᱟᱱᱟ ᱛᱟᱦᱮᱸ ᱠᱟᱱᱟ ᱟᱫᱚ ᱦᱟᱸᱜ ᱢᱟᱫᱟᱠᱚ ᱠᱟᱹᱡ ᱢᱟᱱᱮ ᱦᱟᱸᱜ ᱠᱟᱹᱡ ᱞᱟᱜᱟᱣ ᱜᱚᱫ ᱟᱠᱟ ᱞᱤᱧᱟᱹ ᱱᱚᱴᱟ ᱥᱚᱢᱚᱭ ᱛᱚᱯᱩ ᱵᱟᱲᱟ ᱦᱩᱭ ᱟᱠᱟᱱᱟ ᱛᱚ ᱟᱹᱭᱩᱵ ᱵᱮᱲᱟ
ᱟᱪᱪᱷᱟ ᱟᱨ ᱜᱷᱟᱨᱚᱡᱽ ᱠᱚᱨᱮ ᱫᱚ ᱚᱠᱟ ᱞᱮᱠᱟ ᱢᱮᱱᱟᱜ ᱠᱚᱣᱟ
ᱜᱷᱟᱨᱚᱸᱡᱽ ᱠᱚᱨᱮ ᱫᱚ ᱱᱟᱭᱜᱮ ᱱᱟᱯᱟᱭ ᱜᱮ ᱡᱟᱹᱱᱤᱡ ᱟᱹᱞᱤᱧ ᱫᱚ ᱦᱟᱸᱜ ᱵᱟᱦᱨᱮ ᱨᱮ ᱞᱤᱧ ᱛᱟᱦᱮᱸᱱᱟ ᱛᱚ ᱟᱚᱜ ᱜᱷᱟᱨᱚᱡᱽ ᱠᱚᱨᱮ ᱫᱚ ᱦᱟᱸᱜ ᱛᱮᱦᱧ ᱜᱟᱯᱟ ᱫᱚ ᱟᱹᱣᱨᱤ ᱯᱷᱳᱱ ᱦᱩᱭᱩᱜᱼᱟ ᱦᱟᱸᱜ
ᱟᱪᱪᱷᱟ
ᱩᱱ ᱟᱯᱮᱜᱮ ᱚᱠᱟᱞᱮᱠᱟ ᱢᱮᱱᱟᱜ ᱟᱠᱟᱫ ᱯᱮᱭᱟ ᱦᱟᱸᱜ?
ᱦᱮᱸ ᱟᱞᱮ ᱦᱚᱸ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱢᱟᱱᱮ ᱡᱚᱛᱚ ᱦᱚᱲ ᱜᱮ ᱟᱨᱠᱤ ᱱᱟᱯᱟᱭ ᱨᱮᱜᱮ ᱢᱮᱱᱟᱜ ᱢᱮᱱᱟᱜ ᱟᱠᱟᱫ ᱞᱮᱭᱟ ᱱᱤᱛᱳᱜ ᱫᱚ ᱦᱟᱸᱜ ᱛᱚ
ᱟᱪᱪᱷᱟ
ᱟᱯᱮᱥᱮᱫ ᱪᱮᱫ ᱞᱮᱠᱟ ᱫᱟᱜ ᱪᱮᱫ ᱵᱤᱱ ᱞᱟᱹᱭᱮᱫᱟ
ᱚ ᱞᱟᱹᱭ ᱫᱟᱞᱤᱧ ᱱᱤᱛᱳ ᱫᱟᱜ ᱡᱟᱹᱲᱤ ᱚᱠᱟᱞᱮᱠᱟ ᱦᱩᱭᱩᱜ ᱠᱟᱱᱟ ᱟᱯᱮᱥᱮᱫ
ᱦᱮᱸ ᱟᱞᱮ ᱥᱮᱱ ᱫᱟᱜ ᱡᱟᱹᱲᱤ ᱫᱚ ᱦᱟᱸᱜ ᱱᱚᱜᱼᱚᱭ ᱵᱟᱨ ᱯᱮ ᱫᱤᱱ ᱦᱩᱭᱩᱜ ᱠᱟᱱᱟ ᱦᱟᱸᱜ ᱱᱮᱛᱟᱨ ᱜᱮ ᱫᱟᱜ ᱡᱟᱹᱲᱤ ᱦᱩᱭᱩᱜ ᱠᱟᱱ ᱜᱮᱭᱟ ᱟᱨ ᱛᱮᱦᱮᱧ ᱫᱚ ᱚᱱᱠᱟ ᱫᱚ ᱥᱮᱛᱟᱜ ᱜᱮ ᱡᱟᱹᱲᱤ ᱵᱟᱲᱟ ᱠᱮᱫᱟᱭ ᱟᱨ ᱛᱤᱠᱤᱱ ᱫᱚ ᱱᱟᱥᱮᱱᱟᱜ ᱥᱤᱛᱩᱝ ᱥᱤᱛᱩᱝ ᱵᱟᱲᱟ ᱟᱠᱟᱫ ᱛᱟᱦᱮᱱᱟᱭ ᱟᱨ ᱱᱤᱛᱚᱜ ᱫᱚ ᱚᱱᱠᱟ ᱫᱚ ᱦᱟᱸᱜ ᱨᱤᱢᱤᱞ ᱨᱤᱢᱤᱞ ᱴᱟᱭᱤᱯ ᱠᱟᱜᱼ ᱟᱭ ᱟᱨ ᱟᱯᱮ ᱥᱮᱫ ᱫᱚ ᱚᱠᱟᱞᱮ ᱞᱮᱠᱟ
ᱟᱞᱮ ᱥᱮᱫ ᱦᱚᱸ ᱚᱱᱠᱟ ᱜᱮ ᱢᱟᱱᱮ ᱢᱚᱴᱟᱢᱩᱴᱤ ᱵᱟᱭᱨᱮ ᱨᱮ ᱞᱤᱧ ᱛᱟᱦᱮᱱᱟ ᱛᱚ ᱱᱚᱛᱮᱱᱟᱜ ᱚᱭᱟᱨ ᱠᱚᱫᱚ ᱴᱷᱤᱠ ᱫᱚ ᱴᱷᱤᱠ ᱜᱮᱭᱟ ᱫᱟᱜ ᱡᱟᱹᱲᱤᱼᱟ ᱱ ᱱᱤᱛ ᱫᱚ ᱟᱨᱠᱤ ᱱᱤᱛᱚᱜ ᱫᱚ ᱦᱚᱭ ᱱᱤᱛᱚᱜ ᱫᱚ ᱦᱟᱸᱥᱩᱲ ᱜᱚᱫ ᱠᱟᱫᱟᱭ ᱟᱨᱠᱤ ᱟᱫᱚ ᱦᱟᱸᱜ ᱨᱩᱢ ᱨᱮᱜᱮ ᱢᱮᱱᱟᱜ ᱞᱤᱧᱟ ᱛᱟᱦᱞᱮ ᱦᱟᱸᱜ ᱵᱟᱭᱨᱮ ᱨᱮ ᱫᱚ ᱦᱟᱸᱜ ᱵᱟᱹᱞᱤᱧ ᱪᱟᱞᱟᱣ ᱠᱟᱱᱟ
ᱟᱪᱪᱷᱟ
ᱛᱚ ᱚᱱᱛᱮ ᱫᱚ ᱛᱚᱞᱟ ᱠᱚᱫᱚ ᱦᱟᱨᱟ ᱜᱚᱫᱚᱜ ᱠᱟᱱᱟ ᱥᱮ ᱟᱣᱨᱤ ᱚᱱᱛᱮ
ᱦᱮᱸ ᱟᱞᱮ ᱥᱮᱫ ᱛᱚᱞᱟ ᱠᱚᱫᱚ ᱱᱟᱜ ᱚᱱᱠᱟ ᱫᱚ ᱦᱟᱨᱟ ᱫᱚᱦᱟᱸᱜ ᱵᱟᱝ ᱦᱟᱨᱟ ᱵᱟᱲᱟ ᱠᱟᱱᱟ ᱛᱟᱭᱚᱢ ᱛᱮᱦᱟᱸᱜ ᱜᱤᱰᱤ ᱵᱟᱲᱟ ᱦᱩᱭ ᱠᱟᱱᱟ ᱟᱫᱚ ᱨᱚᱦᱚᱭ ᱫᱚ ᱦᱟᱸᱟᱜ ᱵᱟᱝ ᱜᱟᱱ ᱟᱠᱟᱱᱟ ᱟᱨ ᱟᱯᱮ ᱥᱮᱫ ᱫᱚ ᱚᱠᱟᱞᱮᱠᱟ
ᱟᱞᱮ ᱥᱮᱫ ᱫᱚ ᱦᱟᱸᱜ ᱢᱚᱴᱟᱢᱩᱴᱤ ᱦᱟᱸᱜ ᱵᱩᱦᱩᱫ ᱫᱤᱱ ᱢᱟᱲᱟᱝ ᱞᱮ ᱜᱤᱰᱤ ᱜᱚᱫ ᱠᱟᱫᱟ ᱛᱚ ᱡᱟᱦᱟᱸ ᱵᱟᱹᱛᱟᱹᱲᱤ ᱛᱚᱞᱟ ᱛᱚ ᱵᱟᱹᱛᱟᱹᱲᱤ ᱛᱚᱞᱟ ᱫᱚᱞᱮ ᱜᱤᱲᱤ ᱜᱚᱫ ᱠᱟ ᱦᱟᱸᱟᱜ ᱡᱟᱦᱟᱸ ᱵᱟᱹᱭᱦᱟᱹᱲ ᱨᱮᱞᱮ ᱨᱚᱦᱚᱭᱟ ᱛᱟᱯᱚᱨᱮᱜᱷᱩᱴᱩ ᱛᱚᱞᱟ ᱫᱚ ᱦᱟᱸᱜ ᱟᱹᱣᱨᱤ ᱜᱤᱲᱤ ᱦᱩᱭᱩᱜᱼᱟ ᱢᱚᱱᱮ ᱦᱩᱭ ᱠᱟᱱᱟ ᱟᱪᱷᱲᱟᱭ ᱦᱩᱭᱩᱜᱼᱟᱟᱸᱜ ᱜᱷᱩᱴᱩ ᱛᱚᱞᱟ ᱫᱚ ᱚᱲᱟᱜᱤᱧ ᱪᱟᱞᱟᱣ ᱞᱮᱱᱠᱷᱟᱱ ᱜᱮ ᱦᱟᱸᱜ ᱟ ᱵᱟᱲᱟᱭ ᱦᱩᱭᱩᱜᱼᱟ ᱱᱚ ᱝᱠᱟᱱᱟᱜ ᱟᱫᱚ
ᱦᱩᱸ
ᱛᱚ ᱟᱯᱮ ᱥᱮᱫ ᱫᱚ ᱥᱚᱵᱡᱤ ᱥᱚᱵᱡᱤ ᱠᱚᱫᱚ ᱵᱟᱯᱮ ᱪᱟᱥ ᱜᱮᱛᱮ
ᱦᱮᱸ ᱥᱚᱵᱡᱤ ᱠᱚ ᱪᱟᱥ ᱵᱟᱲᱟ ᱦᱩᱭ ᱟᱠᱟᱱ ᱜᱮᱭᱟ ᱱᱮᱛᱟᱨ ᱫᱤᱱ ᱫᱚ ᱦᱟᱸᱜ ᱛᱚ ᱵᱳᱨᱵᱳᱴᱤ ᱠᱚ ᱡᱷᱤᱸᱜᱟᱹ ᱠᱚ ᱠᱚᱨᱚᱞᱟ ᱠᱚ ᱦᱚᱛᱚᱫ ᱠᱚ ᱠᱚᱚᱱᱰᱷᱟ ᱠᱚ ᱱᱚᱶᱟ ᱠᱚ ᱪᱟᱥ ᱵᱟᱲᱟ ᱦᱩᱭ ᱟᱠᱟᱱᱟ ᱟᱨ ᱟᱯᱮᱥᱮᱫ ᱫᱚ ᱪᱮᱫ ᱠᱚ ᱥᱚᱵᱽᱡᱤ ᱠᱚ ᱩᱛᱩ ᱟᱱᱟᱡ ᱠᱚᱯᱮ ᱦᱮᱸ ᱦᱮᱸ ᱱᱟᱭᱛᱮ ᱱᱟᱯᱟᱭ ᱜᱮ ᱦᱩᱭᱩᱜ ᱜᱮᱭᱟ
ᱟᱪᱪᱷᱟ ᱟᱪᱪᱷᱟ ᱟᱞ ᱫᱚ ᱦᱟᱸᱜ ᱚᱱᱠᱟ ᱫᱚ ᱢᱟ ᱪᱮᱫ ᱤᱧ ᱞᱟᱹᱭᱟ ᱫᱟᱜ ᱢᱟᱱᱮ ᱦᱟᱸᱜ ᱢᱟᱱᱮ ᱡᱟᱹᱯᱩᱫ ᱵᱷᱚᱨᱟ ᱜᱮ ᱟᱞᱮ ᱫᱚ ᱦᱟᱸᱜ ᱦᱩᱲᱩ ᱠᱚᱫᱚ ᱪᱟᱥ ᱵᱟᱲᱟ ᱦᱩᱭᱩᱜᱼᱟ ᱢᱤᱫ ᱵᱚᱪᱷᱚᱨ ᱵᱚᱪᱷᱚᱨ ᱨᱮ ᱵᱚᱪᱷᱚᱨ ᱨᱮ ᱢᱤᱫ ᱫᱷᱟᱣ ᱛᱚ
ᱟᱪᱪᱷᱟ
ᱢᱟᱱᱮ ᱚᱠᱚᱭ ᱠᱚᱣᱟᱜ ᱡᱩᱫᱤ ᱚᱱᱠᱟ ᱯᱩᱠᱷᱨᱤ ᱴᱩᱠᱷᱨᱤ ᱛᱟᱦᱮᱸᱱᱟ ᱚᱱᱠᱟ ᱛᱟᱦᱞᱮ ᱪᱚᱵᱤ ᱠᱚ ᱢᱤᱫᱴᱟᱝ ᱨᱮᱠᱚ ᱪᱟᱥ ᱵᱟᱲᱟᱭᱟ ᱵᱳᱨᱵᱳᱴᱤ ᱫᱚ ᱦᱳᱭ ᱵᱩᱨᱵᱩᱴᱤ ᱠᱚ ᱡᱷᱤᱸᱜᱟᱹ ᱠᱚ ᱥᱟᱶᱛᱮ ᱠᱚᱚᱱᱰᱷᱟ ᱠᱚ ᱦᱚᱛᱚᱫᱠᱚ ᱢᱳᱴᱟᱢᱩᱴᱤ ᱟᱞᱮ ᱟᱹᱛᱩ ᱨᱮᱫᱚ ᱩ ᱯᱚᱱᱦᱚᱲ ᱜᱟᱱ ᱚᱱᱠᱟ ᱫᱟᱫᱩ ᱛᱟᱠᱚ ᱢᱮᱱᱟᱜ ᱠᱚᱣᱟ ᱥᱟᱱᱟᱢ ᱜᱮᱞᱤᱧ ᱫᱟᱫᱩ ᱵᱟᱲᱟᱣᱟᱠᱚᱣᱟ ᱩᱱᱠᱩ ᱪᱟᱥ ᱵᱟᱲᱟᱭ ᱟᱨ ᱠᱤᱪᱷᱩ ᱦᱚᱲ ᱫᱚ ᱵᱟᱠᱚ ᱧᱮᱞ ᱵᱟᱲᱟᱜᱼᱟ ᱛᱚ ᱚᱱᱟ ᱠᱷᱟᱹᱛᱤᱨ ᱢᱟᱱᱮ ᱠᱷᱟᱹᱞᱤ ᱠᱚ ᱨᱚᱦᱚᱭ ᱜᱤᱰᱤ ᱠᱟᱜᱼᱟ ᱟᱫᱚ ᱾ ᱚᱝᱠᱟ ᱪᱟᱥ ᱟᱨᱡᱟᱣ ᱠᱚ ᱟᱨᱠᱤ ᱵᱟᱝ ᱦᱩᱭᱩᱜᱼᱟ ᱩᱱᱠᱩᱣᱟᱜ ᱫᱚ
ᱟᱱᱠᱟ ᱫᱚ ᱦᱟᱜ ᱦᱩᱭ ᱫᱚ ᱦᱟᱸᱜ ᱵᱷᱟᱜᱤ ᱜᱮ ᱦᱩᱭᱩᱜᱼᱟ ᱮᱴᱟᱜ ᱦᱚᱲᱟᱜ ᱞᱤᱧ ᱧᱮᱞ ᱵᱟᱲᱟ ᱠᱟᱫᱟ ᱛᱚ ᱾ ᱛᱚ ᱟᱯᱮ ᱟᱯᱮ ᱫᱚᱯᱮ ᱪᱟᱥ ᱵᱟᱲᱟᱭ ᱜᱮᱭᱟ ᱥᱮ ᱵᱟᱝᱼᱟ?
ᱦᱮᱸ ᱟᱞᱮᱥᱮᱫ ᱫᱚ ᱦᱟᱸᱜ ᱱᱚᱜᱚᱭ ᱥᱮᱨᱢᱟ ᱨᱮᱫᱚ ᱦᱟᱸᱜ ᱟᱞᱮᱥᱮᱫ ᱫᱚ ᱵᱟᱨ ᱫᱷᱟᱣ ᱠᱚ ᱪᱟᱥ ᱜᱮᱭᱟ ᱾ ᱥᱤᱛᱩᱝ ᱫᱤᱱ ᱦᱚᱸ ᱥᱤᱛᱩᱝ ᱫᱤᱱ ᱦᱚᱸ ᱪᱟᱥ ᱜᱮᱭᱟ ᱠᱚ ᱟᱨ ᱱᱮᱛᱟᱨ ᱡᱟᱹᱯᱩᱫ ᱫᱤᱱ ᱢᱟ ᱥᱟᱱᱟᱢ ᱦᱚᱲ ᱜᱮᱵᱚᱱ ᱪᱟᱥᱟ
ᱦᱩᱸ ᱦᱩᱸ ᱢᱳᱴᱟᱢᱩᱴᱤ ᱚᱱᱛᱮ ᱫᱚ ᱟᱯᱮ ᱚᱱᱛᱮᱜ ᱞᱟᱹᱭ ᱫᱟᱞᱤᱧ ᱟᱯᱮ ᱚᱱᱛᱮ ᱫᱚ ᱦᱟᱸᱜ ᱢᱚᱴᱟᱢᱩᱴᱤ ᱦᱟᱸᱜ ᱚᱱᱠᱟᱡ ᱢᱟᱱᱮ ᱦᱟᱸᱜ ᱨᱮᱸᱜᱮᱡ ᱛᱮᱢ ᱟᱨᱠᱤ ᱪᱮᱫ ᱞᱤᱧ ᱞᱟᱹᱭᱟ ᱾ ᱢᱟᱱᱮ ᱪᱟᱥ ᱢᱟᱱᱮ ᱪᱟᱥ ᱨᱮᱱᱟᱜ ᱚᱵᱷᱟᱵ ᱫᱚ ᱵᱟᱹᱱᱩᱜᱼᱟ ᱟᱨᱠᱤ ᱢᱟᱱᱮ ᱥᱟᱨᱟ ᱵᱚᱪᱷᱚᱨ ᱜᱮᱯᱮ ᱪᱟᱥᱟ ᱢᱮᱱ ᱠᱷᱟᱱ ᱜᱟᱱᱚᱜᱼᱟ
ᱦᱮᱸ ᱦᱮᱸ ᱦᱮᱸ ᱢᱟᱱᱮ ᱦᱮᱸ ᱠᱟᱹᱢᱤ ᱠᱚᱦᱚᱸ ᱧᱟᱢᱚᱜ ᱜᱮᱭᱟ
ᱩᱸ ᱛᱚ ᱠᱟᱹᱲᱢᱤ ᱠᱚ ᱚᱠᱟᱞᱮᱠᱟ ᱚᱱᱛᱮ ᱦᱩᱲᱩ ᱨᱚᱦᱚᱭ ᱨᱮᱱ ᱠᱟᱹᱲᱢᱤ ᱠᱚ ᱚᱠᱟ ᱞᱮᱠᱟ ᱠᱚ ᱦᱟᱛᱟᱣ ᱜᱮᱭᱟ ᱾ ᱡᱩᱫᱤ ᱵᱤᱱ ᱵᱟᱲᱟᱭ ᱠᱷᱟᱱ ᱠᱟᱹᱡ ᱵᱤᱱ ᱞᱟᱹᱭ ᱠᱮᱭᱟ ᱾
ᱚᱝᱠᱟ ᱫᱚ ᱦᱟᱸᱜ ᱟᱞᱮᱥᱮᱱ ᱫᱚ ᱦᱟᱸᱜ ᱟᱹᱛᱩ ᱟᱹᱛᱩ ᱚᱲᱟᱜ ᱠᱚᱨᱮ ᱫᱚ ᱦᱟᱸᱜ ᱥᱟᱱᱟᱢ ᱦᱚᱲ ᱜᱮ ᱚᱱᱠᱟ ᱵᱟᱨ ᱥᱟᱭ ᱠᱟᱛᱮᱜ ᱠᱚ ᱦᱟᱛᱟᱣ ᱜᱮᱭᱟ
ᱟᱪᱪᱷᱟ ᱟᱪᱪᱷᱟ
ᱟᱨ ᱚᱝᱠᱟ ᱵᱟᱦᱨᱮ ᱠᱚᱨᱮ ᱫᱚ ᱦᱟᱸᱜ ᱟᱨᱠᱤ ᱚᱠᱚᱭ ᱚᱠᱟ ᱞᱮᱠᱟ ᱾ ᱪᱮᱜᱠᱟ ᱠᱚ ᱠᱟᱛᱷᱟᱜᱼᱟ ᱚᱱᱠᱟ ᱠᱚ ᱦᱟᱛᱟᱣᱟ ᱟᱹᱛᱩ ᱚᱲᱟᱜ ᱠᱚᱨᱮ ᱫᱚ ᱦᱟᱸᱜ ᱥᱟᱱᱟᱢ ᱦᱚᱲᱜᱮ ᱢᱟᱱᱮ ᱵᱟᱨᱥᱟᱭ ᱠᱟᱛᱮᱜ ᱜᱮᱠᱚ ᱦᱟᱛᱟᱣ ᱜᱮᱭᱟ ᱦᱟᱸᱜ ᱾ ᱟᱨ ᱟᱯᱮ ᱥᱮᱫ ᱫᱚ ᱚᱠᱟ ᱞᱮᱠᱟ
ᱟᱞᱮ ᱥᱮᱫ ᱫᱚ ᱵᱟᱨ ᱥᱟᱭ
ᱢᱚᱬᱮ ᱜᱮᱞ ᱴᱟᱠᱟ ᱠᱚ ᱦᱟᱛᱟᱣᱟ ᱟᱨᱠᱤ
ᱦᱩᱸ ᱟᱹᱛᱩ ᱚᱲᱟᱜ ᱠᱚᱨᱮ ᱦᱚᱸ ᱟᱨ ᱮᱴᱟᱜ ᱠᱚᱨᱮ ᱦᱚᱸ
ᱟᱹᱛᱩ ᱚᱲᱟᱜ ᱠᱚᱨᱮ ᱫᱚ ᱚᱱᱠᱟᱜᱮᱢ ᱵᱟᱨᱥᱟᱭ ᱢᱚᱬᱮ ᱜᱮᱞ ᱟᱨᱠᱤ ᱟᱨ ᱡᱩᱫᱤ ᱵᱟᱭᱨᱮ ᱠᱷᱚᱱᱟᱜ ᱠᱚ ᱦᱤᱡᱩᱜᱼᱟ ᱛᱟᱦᱚᱞᱮ ᱵᱟᱨ ᱥᱟᱭ ᱮᱭᱟᱭ ᱜᱮᱞ ᱴᱟᱠᱟ ᱦᱚᱸ ᱥᱮᱛᱮᱨᱚᱜ ᱜᱮᱭᱟ ᱮᱭᱟᱭ ᱜᱮᱞ ᱤᱨᱟᱹᱞ ᱜᱮᱞ
ᱟᱪᱪᱷᱟ
ᱢᱟᱱᱮ ᱵᱟᱭᱨᱮ ᱠᱚᱨᱮ ᱠᱷᱚᱱᱟᱜ ᱢᱟᱱᱮ ᱠᱚ ᱦᱤᱡᱩᱜᱼᱟ ᱛᱚ ᱩᱱᱠᱩ ᱫᱚ ᱟᱫᱚ ᱛᱚᱵᱮ ᱛᱳ ᱟᱯᱮ ᱥᱮᱫ ᱫᱚ ᱯᱳᱭᱞᱳ ᱡᱚᱠᱷᱚᱱ ᱯᱮ ᱨᱚᱦᱚᱭ ᱟᱯᱮ ᱩᱱ ᱥᱩᱢᱚᱭ ᱫᱚ ᱡᱤᱞ ᱞᱟᱠᱚᱣᱟ ᱯᱮᱥ ᱦᱟᱹᱠᱩ ᱵᱟᱲᱟ ᱟᱠᱚᱣᱟᱯᱮ ᱡᱤᱞ ᱦᱟᱹᱠᱩ ᱯᱮ ᱮᱢᱟ ᱠᱚᱜᱮᱭᱟ ᱡᱟᱦᱟᱸ ᱯᱟᱸᱪ ᱟᱴᱤᱷᱤ ᱠᱚ ᱞᱟᱹᱭᱫᱟ ᱯᱟᱸᱪ ᱟᱴᱤᱷᱤ ᱵᱤᱱ ᱵᱟᱲᱟᱭ ᱜᱮᱭᱟ ᱛᱚ
ᱵᱟᱝ ᱜᱮ
ᱚ ᱯᱟᱸᱪᱟᱴᱤ ᱫᱚ ᱟᱞᱮ ᱥᱮᱫ ᱫᱚ ᱱᱚᱣᱟ ᱠᱚ ᱢᱮᱱᱟ ᱟᱹᱞᱤᱧ ᱦᱚᱸ ᱵᱟᱹᱞᱤᱧ ᱵᱟᱲᱟᱭ ᱠᱟᱱ ᱛᱟᱦᱮᱸ ᱠᱟᱱᱟ ᱢᱮᱱᱠᱷᱟᱱ ᱦᱟᱜ ᱠᱚ ᱟᱹᱞᱤᱧ ᱦᱚᱸᱞᱤᱧ ᱵᱟᱲᱟᱭ ᱠᱮᱫᱟ ᱯᱟᱸᱪ ᱟᱴᱷᱤ ᱢᱮᱱᱛᱮ ᱫᱚ ᱱᱚᱣᱟ ᱵᱩᱡᱷᱟᱹᱜᱼᱟ
ᱦᱩᱸ
ᱯᱩᱭᱞᱩ ᱦᱩᱲᱩ ᱵᱤᱱ ᱨᱚᱦᱚᱭᱟ ᱵᱟᱹᱫᱽ ᱨᱮ ᱡᱚᱠᱷᱚᱱ ᱯᱩᱭᱞᱩ ᱮᱠᱫᱚᱢ ᱯᱩᱭᱞᱳ ᱥᱚᱨᱵᱚ ᱯᱨᱚᱛᱷᱚᱢ ᱚᱱᱟ ᱦᱮᱡ ᱠᱚ ᱞᱟᱹᱭᱟ ᱯᱟᱸᱪᱟᱴᱤ ᱾ ᱯᱟᱸᱪ ᱟᱴᱤ ᱥᱚᱢᱚᱭ ᱫᱚ ᱟᱞᱮ ᱫᱚ ᱦᱟᱸᱜ ᱢᱟᱱᱮ ᱟᱞᱮ ᱥᱮᱫ ᱢᱟᱱᱮ ᱡᱟᱦᱟᱸ ᱡᱤᱞ ᱠᱚᱞᱮ ᱩᱛᱩ ᱵᱟᱲᱟᱣᱟ ᱟᱨᱠᱤ ᱠᱟᱢᱤ ᱢᱚᱱᱤᱥᱠᱚ ᱟᱨᱠᱤ ᱡᱷᱞ ᱞᱮ ᱯᱳᱭᱞᱩ ᱦᱩᱲᱩ ᱞᱮ ᱨᱚᱦᱚᱭ ᱟᱨᱠᱤ
ᱚ ᱟᱪᱪᱷᱟ ᱦᱮᱸ ᱦᱮᱸ ᱫᱚᱞᱤᱧ ᱵᱩᱡ ᱠᱮᱫᱟ ᱦᱮᱸ ᱟᱞᱮ ᱥᱮᱫ ᱫᱚ ᱦᱟᱸᱜ ᱚᱱᱠᱟ ᱫᱚ ᱞᱟᱹᱭ ᱫᱚ ᱪᱮᱫ ᱠᱚ ᱞᱟᱭ ᱦᱟᱸᱜ ᱫᱚᱦᱟᱜ ᱵᱟᱹᱞᱤᱧ ᱵᱟᱲᱟᱭᱟ᱾ ᱟᱨ ᱚᱱᱠᱟ ᱫᱚ ᱯᱳᱭᱞᱳ ᱡᱚᱠᱷᱚᱱ ᱦᱳᱲᱳ ᱨᱚᱦᱚᱭ ᱮᱦᱚᱵᱚᱜᱼᱟ ᱟᱞᱮ ᱦᱚᱸ ᱡᱤᱞ ᱩᱛᱩ ᱡᱤᱞ ᱠᱚ ᱩᱛᱩ ᱟᱠᱚ ᱜᱮᱭᱟ ᱞᱮ ᱟᱨ ᱟᱨ ᱡᱮ ᱦᱤᱞᱳᱜ ᱞᱟᱥᱴ ᱨᱮ ᱨᱚᱦᱚᱭᱟᱥᱮ ᱮᱱᱦᱤᱞᱳᱜ ᱦᱚᱸ ᱡᱤᱞ ᱩᱛᱩ ᱜᱮᱞᱮ ᱩᱛᱩ ᱟᱠᱚᱣᱟ
ᱟᱞᱮ ᱦᱚᱸ ᱚᱱᱠᱟᱜᱮ ᱞᱟᱥᱴᱮ ᱥᱩᱢᱟᱹᱭ ᱦᱚᱸ ᱚᱱᱠᱟᱜᱮ ᱡᱤᱞ ᱞᱮ ᱩᱛᱩᱜ ᱟᱠ ᱠᱚᱣᱟ ᱟᱨᱠᱤ
ᱟᱛᱩ ᱟᱹᱵᱤᱱ ᱫᱚ ᱦᱳᱲᱳ ᱨᱚᱦᱚᱭ ᱠᱚᱫᱚ ᱵᱤᱱ ᱵᱟᱲᱟᱭ ᱜᱮᱭᱟ ᱥᱮ ᱵᱟᱝᱟ
ᱦᱮᱸ ᱱᱚᱣᱟ ᱟᱵᱚ ᱟᱵᱚ ᱦᱟᱸᱜ ᱴᱷᱮᱱ ᱛᱤᱨᱞᱟᱹ ᱦᱚᱯᱚᱱ ᱠᱚᱣᱟᱜ ᱠᱟᱹᱢᱤ ᱠᱚᱫᱚ ᱦᱟᱸᱜ ᱱᱚᱣᱟ ᱠᱚ ᱠᱟᱹᱢᱤ ᱠᱟᱱ ᱜᱮᱭᱟ ᱠᱤᱱᱛᱩ ᱚᱱᱟ ᱠᱚᱫᱚ ᱥᱮᱬᱟ ᱫᱚ ᱦᱩᱭ ᱠᱟᱱ ᱜᱮᱭᱟ ᱦᱩᱲᱩ ᱨᱚᱦᱚᱭ ᱠᱚᱫᱚᱞᱤᱧ ᱵᱟᱲᱟᱭ ᱵᱟᱲᱟᱭ ᱜᱮᱭᱟ᱾
ᱚ ᱟᱪᱪᱷᱟ ᱟᱪᱪᱷᱟ ᱠᱤᱪᱷᱩ ᱠᱤᱪᱷᱩ ᱧᱮᱞ ᱵᱟᱲᱟ ᱦᱩᱭᱩ ᱟᱠᱟᱱᱟ ᱛᱚ ᱦᱩᱲᱩ ᱨᱚᱦᱚᱭ ᱠᱚ ᱵᱟᱝ ᱵᱟᱲᱟᱭ ᱜᱮᱭᱟ ᱛᱚ
ᱦᱮᱸ ᱟᱵᱚ ᱫᱚ ᱦᱟᱸᱜ ᱚᱱᱠᱟ ᱟᱵᱚ ᱫᱚ ᱦᱟᱸᱜ ᱚᱱᱠᱟ ᱫᱚ ᱢᱟᱱᱮ ᱢᱟᱱᱮ ᱵᱷᱟᱜᱮ ᱧᱚᱜ ᱯᱚᱨ ᱢᱟᱱᱮ ᱜᱷᱟᱨᱚᱸᱧᱡᱽ ᱨᱮᱱ ᱫᱚᱵᱚᱱ ᱵᱟᱝ ᱠᱟᱱᱟ ᱦᱟᱜ ᱥᱮ ᱥᱟᱱᱛᱟᱲ ᱜᱮ ᱨᱮᱸᱜᱮᱡ ᱲᱮᱡ ᱜᱮᱭᱟᱵᱚᱱ ᱱᱟᱜ ᱥᱟᱱᱛᱟᱲ ᱢᱮᱱᱛᱮ ᱠᱟᱹᱢᱤ ᱠᱚᱫᱚ ᱥᱮᱬᱟ ᱫᱚ ᱡᱚᱛᱚ ᱣᱟᱜ ᱜᱮ ᱞᱟᱹᱠᱛᱤ ᱠᱟᱱ ᱜᱮᱭᱟ ᱚᱱᱟᱛᱮ ᱦᱩᱲᱩ ᱨᱚᱦᱚᱭ ᱠᱚᱫᱚ ᱵᱟᱲᱟᱭ ᱵᱟᱲᱟᱭ ᱜᱮᱭᱟ ᱞᱤᱧ
ᱟᱪᱪᱷᱟ ᱟᱪᱪᱷᱟ
ᱦ
ᱠᱤᱪᱷᱩ ᱧᱮᱞ ᱵᱟᱲᱟ ᱦᱩᱭᱟᱱᱟ ᱛᱚ ᱟᱞᱮ ᱟᱹᱛᱩᱳ ᱴᱚᱞᱟ ᱠᱚᱨᱮ ᱟᱨᱠᱤ ᱵᱟᱝᱠᱚ ᱵᱟᱲᱟᱭ ᱜᱮᱭᱟ᱾ ᱦᱩᱲᱩ ᱦᱩᱲᱩ ᱨᱚᱦᱚᱭ ᱠᱚ ᱛᱚ ᱚᱱᱟ ᱠᱷᱟᱹᱛᱤᱨ ᱛᱮᱞᱤᱧ ᱠᱩᱞᱤ ᱵᱟᱲᱟ ᱠᱮᱫᱤᱧ ᱵᱮᱱᱟ ᱟᱨᱠᱤ ᱟᱹᱞᱤᱧ ᱫᱚᱞᱤᱧ ᱢᱚᱱᱮᱭᱟ ᱡᱮ ᱠᱩᱲᱤ ᱜᱤᱫᱽᱨᱟᱹ ᱫᱚ ᱦᱩᱲᱩ ᱨᱚᱦᱚᱭ ᱠᱚ ᱵᱚᱱ ᱛᱚᱞᱟ ᱛᱳᱫ ᱟᱪᱪᱷᱟ ᱚᱱᱟ ᱵᱟᱝ ᱨᱮᱦᱚᱸ ᱚᱲᱟᱜ ᱨᱮᱱᱟᱜ ᱫᱟᱠᱟ ᱩᱛᱩ ᱤᱥᱤᱱ ᱥᱟᱶᱛᱮ ᱨᱟᱪᱟ ᱡᱚᱜ ᱵᱟᱹᱴᱤ ᱜᱷᱟᱥᱟᱣ ᱠᱚ ᱚᱱᱟ ᱠᱚᱫᱚ ᱵᱟᱲᱟᱭ ᱫᱚᱨᱠᱟᱨ ᱜᱮ ᱦᱮᱸ ᱥᱮ
ᱦᱮᱸ ᱚᱱᱟ ᱮᱠᱟᱞ
ᱟᱫᱚ ᱠᱤᱪᱷᱩ ᱠᱩᱲᱤ ᱜᱤᱫᱽᱨᱟᱹ ᱦᱟᱜ ᱟᱹᱞᱤᱧ ᱞᱤᱧ ᱦᱮᱸ
ᱚᱛ ᱟᱹᱞᱤᱧ ᱠᱤᱪᱷᱩ ᱠᱩᱲᱤ ᱜᱤᱫᱽᱨᱟᱹ ᱞᱤᱧ ᱧᱮᱞ ᱟᱠᱟᱫ ᱠᱚᱣᱟ ᱛᱚ ᱟᱞᱮ ᱟᱹᱛᱩ ᱠᱚᱨᱮᱱ ᱵᱟᱠᱚ ᱵᱟᱲᱟᱭᱟ ᱟᱫᱚ ᱚᱱᱟᱜ ᱟᱹᱞᱤᱧ ᱞᱟᱡᱟᱣ ᱞᱤᱧ ᱵᱩᱷᱟᱹᱣᱟᱸᱜ ᱦᱮᱸ
ᱦᱩᱸ ᱦᱩᱸ ᱡᱟᱦᱟᱸ ᱛᱤᱱᱟᱹᱜ ᱚᱞᱚᱜ ᱯᱟᱲᱦᱟᱣ ᱠᱟᱛᱮ ᱨᱮᱦᱚᱸ ᱱᱚᱣᱟ ᱠᱚ ᱠᱟᱹᱢᱤ ᱠᱚᱫᱚ ᱮᱠᱟᱞ ᱥᱮᱬᱟ ᱫᱚ ᱞᱟᱹᱠᱛᱤ ᱠᱟᱱ ᱜᱮᱭᱟ ᱡᱮᱦᱮᱛᱩ ᱠᱩᱲᱤ ᱜᱤᱫᱽᱨᱟᱹ ᱫᱚ ᱢᱟᱱᱮ ᱢᱟᱱᱮ ᱮᱴᱟᱜ ᱚᱲᱟᱜ ᱪᱟᱞᱟᱣ ᱜᱮ ᱦᱩᱭᱩᱜᱼᱟ ᱥᱮ ᱱᱚᱣᱟ ᱠᱚ ᱚᱲᱟᱜ ᱠᱚᱨᱮ ᱵᱟᱢ ᱥᱮᱬᱟ ᱞᱮᱠᱷᱟᱱ ᱱᱚᱣᱟ ᱠᱚ ᱵᱟᱢ ᱥᱮᱬᱟ ᱞᱮᱠᱷᱟᱱ ᱵᱟᱝ ᱜᱟᱱᱚᱜᱼᱟ
ᱦᱮᱸ ᱢᱟᱱᱮ ᱠᱚᱲᱟ ᱚᱲᱟᱜ ᱨᱮᱱ ᱟᱭᱳᱼᱵᱟᱵᱟ ᱥᱮ ᱦᱟᱱᱟᱦᱟᱨ ᱵᱩᱲᱦᱤ ᱛᱟᱠᱚ ᱮᱜᱮᱨ ᱦᱮᱸ ᱥᱮ
ᱦᱮᱸ ᱮᱜᱮᱨ ᱵᱟᱝ ᱠᱚ
ᱚᱱᱟᱚᱛᱮ ᱡᱮᱛᱮᱭᱟᱜ ᱠᱟᱹᱢᱤ ᱜᱮ ᱥᱮᱬᱟ ᱫᱚ ᱞᱟᱹᱠᱛᱤ ᱠᱟᱱ ᱜᱮᱭᱟ
ᱦᱮᱸᱦᱮᱸ ᱟᱫᱚ ᱛᱚ ᱱᱤᱛᱚᱜ ᱫᱚ ᱟᱫᱚ ᱚᱱᱛᱮ ᱫᱚ ᱟᱫᱚ ᱡᱚᱱᱰᱨᱟ ᱠᱚᱯᱮ ᱪᱟᱥ ᱟᱠᱟᱫᱟ ᱥᱮ ᱵᱟᱝᱟ᱾
ᱵᱟᱲᱟ ᱜᱮᱭᱟ ᱦᱮᱸ ᱞᱟᱹᱭ ᱫᱟᱞᱤᱧ ᱵᱟᱝ ᱟᱸᱡᱚᱢᱚᱜ ᱠᱟᱱᱛᱮ
ᱦᱮᱸ ᱟᱸᱡᱚᱢ ᱫᱚ ᱟᱸᱡᱚᱢᱚᱜ ᱠᱟᱱᱟ᱾
ᱟᱹᱞᱤᱞ ᱫᱟᱞᱤᱧ ᱚᱱᱠᱟ ᱡᱚᱱᱰᱨᱟ ᱠᱚᱫᱚ ᱪᱟᱥ ᱵᱟᱲᱟ ᱦᱩᱭ ᱟᱠᱟᱱ ᱜᱮᱭᱟ ᱦᱟᱸᱜ᱾ ᱟᱹᱛᱩ ᱚᱲᱟᱜ ᱠᱚᱨᱮᱜᱮ ᱟᱹᱞᱤᱧ ᱢᱟ ᱟᱹᱛᱩ ᱚᱲᱟᱜ ᱨᱮᱫᱚ ᱦᱟᱸᱜ ᱵᱟᱝᱞᱤᱧ ᱛᱟᱦᱮᱸᱱᱟ ᱥᱮ ᱟᱫᱚ ᱪᱟᱥ ᱫᱚ ᱦᱩᱭ ᱟᱠᱟᱱᱟ ᱯᱷᱳᱱ ᱵᱟᱲᱟ ᱠᱟᱛᱮ ᱠᱚ ᱞᱟᱹᱭ ᱵᱟᱲᱟ ᱟᱠᱟᱫᱞᱮᱭᱟ ᱡᱮ ᱱᱚᱣᱟ ᱠᱚ ᱱᱚᱣᱟ ᱠᱚ ᱪᱟᱥ ᱵᱟᱲᱟ ᱦᱩᱭ ᱟᱠᱟᱱᱟ᱾ ᱚᱱᱟ ᱚᱱᱟ ᱠᱚ ᱛᱟᱦᱮᱱᱟ?
ᱚᱵᱤ ᱦᱚ ᱵᱟᱭᱨᱮ ᱨᱮᱜᱮ ᱵᱟᱝ?
ᱦᱮᱸ ᱦᱮᱸ
ᱛᱚ ᱚᱱᱟ ᱠᱚᱨᱮ ᱫᱚ ᱢᱟᱱᱮ ᱦᱟᱹᱠᱩ ᱠᱚᱠᱚ ᱧᱟᱢᱚᱜ ᱜᱮᱭᱟ ᱥᱮ ᱵᱟᱝᱟ ᱦᱟᱹᱠᱩ ᱠᱚ, ᱵᱟᱹᱫᱽ ᱠᱚᱨᱮ ᱦᱟᱹᱠᱩ ᱡᱟᱦᱟᱸᱭ᱾ ᱯᱩᱴᱷᱤ ᱠᱚ ᱰᱟᱹᱲᱠᱟᱹ ᱠᱚ
ᱦᱮᱸ ᱚᱱᱠᱟ ᱫᱚ ᱦᱟᱸᱜ ᱟᱛᱳ ᱚᱲᱟᱜ ᱥᱮᱫ ᱨᱮ ᱪᱟᱞᱟᱣ ᱠᱟᱛᱮᱜ ᱫᱚ ᱦᱟᱸᱜ ᱟᱨ ᱧᱟᱢᱚᱜ ᱜᱮᱭᱟ ᱠᱚ ᱡᱚᱠᱷᱚᱱ ᱫᱟᱜ ᱠᱚ ᱯᱮᱨᱮᱡ ᱛᱚᱠᱷᱚᱱ ᱦᱟᱹᱠᱩ ᱠᱚ ᱦᱟᱹᱠᱩ ᱠᱚ ᱠᱟᱴ ᱩᱱ ᱠᱚ ᱜᱚᱸᱜᱷᱟ ᱠᱚ ᱨᱚᱠᱚᱡ ᱠᱚ ᱡᱚᱛᱚ ᱠᱚ ᱜᱮᱠᱚ ᱧᱟᱢᱚᱜ ᱜᱮᱭᱟ
ᱟᱪᱪᱷᱟ ᱟᱞᱮᱥᱮᱫ ᱫᱚ ᱞᱟᱦᱟᱛᱮ ᱞᱮᱠᱟ ᱠᱷᱚᱱᱟᱜ ᱫᱚ ᱦᱟᱹᱠᱩ ᱠᱚᱫᱚ ᱠᱚ ᱠᱚᱢ ᱜᱚᱫ ᱟᱠᱟᱱᱟ ᱪᱮᱫᱟᱜ? ᱪᱟᱫᱱᱤ ᱟᱞᱤᱧᱟᱜ ᱟᱥᱟ ᱛᱮᱫᱚᱞᱤᱧ ᱢᱮᱱᱫᱟ ᱦᱳᱭᱛᱚ ᱥᱟᱨ ᱠᱚ ᱫᱚᱢᱮ ᱠᱚ ᱵᱮᱵᱚᱦᱟᱨ ᱵᱟᱲᱟ ᱦᱩᱭᱩᱜ ᱠᱟᱱᱟ ᱵᱟᱹᱫᱽ ᱠᱚᱨᱮ᱾ ᱚᱱᱟ ᱠᱚ ᱠᱷᱟᱹᱛᱤᱨ ᱛᱮ ᱡᱟ ᱦᱟᱹᱠᱩ ᱠᱚ ᱠᱚᱢ ᱟᱠᱟᱱᱟ ᱵᱟᱠᱷᱟᱱ ᱫᱚ ᱢᱚᱴᱟᱢᱩᱴᱤ ᱢᱤᱫᱴᱟᱝ ᱵᱟᱹᱫᱽ ᱨᱮ ᱡᱩᱫᱤ ᱵᱤᱱ ᱥᱟᱵ ᱫᱟᱲᱮᱭᱟᱠᱚᱣᱟ ᱚᱱᱠᱟ ᱦᱩᱲᱩ ᱨᱚᱦᱚᱭ ᱯᱚᱨᱮ ᱦᱟᱸᱜ ᱡᱚᱠᱷᱚᱱᱟᱜ ᱵᱚᱱ ᱦᱮᱲᱦᱮᱫᱟ ᱦᱮᱸᱥᱮ ᱦᱮᱲᱦᱮᱫ ᱟᱹᱰᱤ ᱟᱢᱫᱟ ᱠᱚ ᱦᱟᱹᱠᱩ ᱟᱞᱮᱥᱮᱫ ᱫᱚ ᱞᱟᱦᱟ ᱛᱮᱫᱚ ᱟᱫᱚ ᱱᱮᱛᱟᱨ ᱫᱚ᱾ ᱠᱚᱢ ᱤᱫᱤ ᱠᱟᱱᱟ ᱛᱚ ᱥᱟᱨ ᱠᱚ ᱮᱢᱟᱜ ᱦᱩᱭᱩᱜ ᱠᱟᱱᱛᱮ ᱵᱟᱹᱫ ᱠᱚᱨᱮ ᱚᱱᱟ ᱠᱷᱟᱹᱛᱤᱨ ᱛᱮ ᱡᱤᱫ
ᱛᱚ ᱵᱟᱠᱷᱟᱱ ᱫᱚ ᱢᱚᱴᱟᱢᱩᱴᱤ ᱢᱤᱫᱴᱟᱝ ᱵᱟᱹᱫᱽ ᱠᱷᱚᱱᱟᱜ ᱢᱚᱬᱮ ᱵᱟᱹᱠᱴᱤ ᱜᱟᱱ ᱫᱚ ᱯᱩᱨᱟᱹ ᱵᱤᱱ ᱥᱟᱵᱠᱚᱣᱟ ᱢᱤᱫᱴᱟᱝ ᱦᱚᱭᱛᱳ ᱢᱤᱫᱴᱟᱝ ᱢᱤᱫ ᱵᱟᱹᱭᱦᱟᱹᱲ ᱡᱩᱫᱤ ᱢᱤᱫ ᱵᱤᱜᱷᱟᱹ ᱜᱟᱱ ᱦᱟᱥᱟ ᱦᱩᱭᱩᱜ-ᱟ ᱢᱟᱱ ᱵᱟᱹᱭᱦᱟᱹᱲ ᱾ ᱦᱚᱭᱛᱳ ᱵᱟᱹᱫ ᱦᱩᱭᱩᱜ-ᱟ ᱚᱱᱟ ᱠᱷᱱᱟᱜ ᱢᱚᱬᱮ ᱵᱟᱹᱴᱤ ᱛᱩᱨᱩᱭ ᱵᱟᱴᱤ ᱫᱚ ᱚᱱᱰᱮ ᱠᱷᱚᱱᱟᱜ ᱢᱚᱬᱮ ᱵᱟᱠᱴᱤ ᱯᱩᱨᱟᱹ ᱯᱩᱴᱷᱤ ᱦᱟᱸᱠᱩ ᱥᱟᱵ ᱫᱟᱲᱮᱭᱟᱠᱚᱣᱟ ᱟᱫᱚ ᱾ ᱱᱮᱛᱟᱨ ᱫᱚ ᱟᱻ ᱚᱱᱠᱟ ᱫᱚ ᱦᱟᱜ ᱵᱟᱝᱠᱚ ᱧᱟᱢᱚᱜ ᱠᱟᱱᱟ ᱮᱠᱷᱟᱱ ᱫᱚ ᱞᱟᱦᱟ ᱛᱮᱫᱚ ᱦᱟᱜ ᱰᱷᱮᱨ ᱰᱷᱮᱨ ᱥᱟᱵ ᱵᱟᱲᱟ ᱦᱩᱭᱱᱟ᱾ ᱟᱛᱳ ᱴᱚᱞᱟᱨᱮ ᱛᱟᱦᱮ ᱵᱟᱲᱟ ᱦᱩᱭ ᱞᱮᱱᱟ ᱛᱚ᱾ ᱛᱚ ᱠᱩᱪᱞᱟᱹ ᱠᱚᱫᱚᱵᱤᱱ ᱧᱮᱞ ᱟᱠᱟᱫ ᱠᱚᱜᱮᱭᱟ ᱥᱮ ᱵᱟᱝ᱾
ᱟᱪᱪᱷᱟ ᱢᱮᱱᱟᱜ ᱦᱮᱸ ᱧᱮᱞ ᱫᱩᱧ ᱧᱮᱞ ᱟᱠᱟᱫ ᱠᱚᱜᱮᱭᱟ ᱾
ᱟᱪᱪᱷᱟ ᱞᱟᱹᱭᱟᱹ ᱟᱠᱚᱛᱚ ᱠᱩᱪᱞᱟᱹ ᱡᱚᱢ ᱵᱟᱲᱟ ᱞᱮᱠᱷᱟᱱ ᱢᱟᱭᱟᱢ ᱵᱷᱟᱹᱜᱮᱜᱼᱟ ᱥᱮ ᱪᱮᱫ?
ᱦᱳᱭ ᱞᱟᱹᱭ ᱟᱠᱚ ᱛᱚ ᱚᱱᱠᱟ ᱜᱮ ᱟᱹᱞᱤᱧ ᱦᱚᱸᱞᱤᱧ ᱟᱸᱡᱚᱢ ᱵᱟᱲᱟ ᱟᱠᱟᱫ ᱜᱮᱭᱟ ᱾
ᱟᱪᱪᱷᱟ ᱟᱪᱪᱷᱟ ᱡᱚᱢ ᱵᱟᱲᱟ ᱠᱟᱜᱼᱟ ᱵᱤᱱ ᱥᱮ ᱵᱟᱝ ᱛᱚᱵᱮ?
ᱵᱟᱝ ᱜᱮ ᱟᱹᱞᱤᱧ ᱫᱚ ᱦᱟᱸᱜ ᱠᱩᱪᱞᱟᱹ ᱡᱤᱞ ᱞᱤᱧ ᱡᱚᱢ ᱜᱮᱭᱟ ᱾
ᱟᱪᱪᱷᱟ ᱟᱪᱪᱷᱟ
ᱟᱹᱵᱤᱱ ᱫᱚ ᱡᱚᱢ ᱵᱟᱲᱟ ᱟᱠᱟᱫ ᱠᱚᱜᱮᱭᱟ ᱵᱤᱱ?
ᱟᱹᱞᱤᱧ ᱫᱚ ᱡᱚᱢ ᱫᱚ ᱦᱟᱸᱜ ᱵᱟᱹᱞᱤᱧ ᱡᱚᱢ ᱟᱠᱟᱫ ᱠᱚᱣᱟ ᱚ ᱟᱹᱞᱤᱧ ᱫᱚ ᱦᱟᱸᱜ ᱡᱚᱢ ᱫᱚ ᱦᱟᱜ ᱵᱟᱹᱞᱤᱧ ᱡᱚᱢ ᱠᱟᱫᱟ ᱢᱮᱱᱠᱷᱟᱱ ᱦᱟᱸᱜ ᱟᱫᱚ ᱵᱤᱧ ᱴᱟᱭᱤᱯ ᱢᱟᱱᱮ ᱡᱟᱦᱟᱸᱭ ᱵᱤᱧ ᱠᱚ ᱢᱮᱱᱟᱜ ᱠᱚᱣᱟ ᱵᱤᱧ ᱴᱟᱭᱤᱯ ᱞᱤᱧ ᱧᱮᱞ ᱠᱚᱛᱮ ᱟᱫᱚ ᱵᱟᱝ ᱡᱚᱢ ᱥᱟᱱᱟ ᱞᱤᱧᱟ ᱩᱛᱩ ᱫᱚᱠᱚ ᱩᱛᱩ ᱵᱟᱲᱟᱭ ᱜᱮᱭᱟ ᱯᱟᱥᱮ ᱠᱚᱨᱮ ᱩᱱᱠᱩ ᱦᱚᱲ ᱠᱚ ᱛᱟᱦᱮᱸᱱ ᱜᱮ